ᱡᱚᱦᱟᱨ ᱜᱮ
ᱦᱳᱭ ᱡᱚᱦᱟᱨ ᱜᱮ᱾
ᱪᱮᱜ ᱵᱤᱱ ᱪᱤᱠᱟᱹᱭ ᱫᱟ?
ᱪᱮᱫ ᱜᱮ ᱵᱟᱝ, ᱦᱚᱸᱜᱼᱚᱭ ᱵᱟᱲᱜᱮ ᱥᱮᱫ ᱞᱤᱧ ᱦᱮᱡ ᱠᱟᱱᱟ ᱟᱲᱟᱜ ᱥᱤᱫ᱾
ᱚᱸᱻ᱾
ᱟᱹᱵᱤᱱ ᱵᱟᱝ ᱦᱩᱸ ᱡᱚᱢ ᱫᱚᱞᱤᱧ ᱡᱚᱢᱮᱜ ᱜᱮᱭᱟ᱾ ᱟᱲᱟᱜ, ᱫᱟᱠᱟ ᱡᱚᱢ ᱠᱚ ᱦᱳᱭᱱᱟ᱾ ᱵᱟᱹᱥᱭᱟᱹᱢ ᱫᱟᱠᱟ ᱫᱚ ᱟᱣᱨᱤᱞᱤᱧ ᱡᱚᱢᱟ᱾ ᱦᱚᱜᱼᱚᱭ ᱟᱲᱟᱜ ᱞᱟᱦᱟ ᱞᱤᱧ ᱥᱤᱫ ᱤᱫᱤᱭᱫᱟ ᱚᱱᱟᱜᱮ ᱱᱟᱦᱟᱜ ᱩᱛᱩ ᱠᱟᱛᱮ ᱞᱤᱧ ᱡᱚᱢᱟ᱾
ᱟᱪᱪᱷᱟ ᱟᱪᱪᱷᱟ ᱟᱪᱪᱷᱟ ᱵᱩᱡᱷᱟᱹᱣ ᱠᱮᱫᱟᱞᱤᱧ ᱾
ᱟᱹᱵᱤᱱ ᱫᱚ ᱪᱮᱜ ᱵᱤᱱ ᱪᱤᱠᱟᱹᱭᱫᱟ? ᱟᱹᱞᱤᱧ ᱦᱚᱸ ᱱᱚᱜᱼᱚᱭ ᱟᱲᱟᱜ ᱞᱤᱧ ᱵᱷᱟᱹᱡᱤ ᱠᱮᱫᱟ ᱾ ᱪᱮᱜ ᱟᱲᱟᱜ ᱪᱚᱵᱤᱱ ᱵᱷᱟᱹᱡᱤ ᱠᱮᱫ?
ᱡᱟᱦᱟᱸ ᱫᱚᱠᱚ ᱞᱮᱭᱟ
ᱴᱟᱜ ᱢᱩᱱᱜᱟᱹ ᱟᱲᱟᱜ, ᱚᱸ ᱛᱟᱦᱞᱮ ᱟᱯᱮ ᱥᱮᱫ ᱫᱚ ᱢᱩᱱᱜᱟᱹ ᱫᱟᱨᱮ ᱠᱚ ᱢᱮᱱᱟᱜ ᱜᱮᱭᱟ?
ᱦᱩᱸ ᱟᱹᱰᱤ ᱡᱟᱹᱥᱛᱤ ᱜᱮ ᱢᱮᱱᱟᱜᱼᱟ ᱾
ᱟᱞᱮ ᱱᱚᱱᱛᱮ ᱜᱮ ᱵᱟᱹᱱᱩᱜᱼᱟ ᱢᱩᱱᱜᱟᱹ ᱟᱲᱟᱜ ᱫᱚ
ᱟᱪᱪᱷᱟ ᱟᱪᱪᱷᱟ
ᱢᱩᱱᱜᱟᱹ ᱢᱩᱱᱜᱟᱹ ᱫᱟᱨᱮ ᱫᱚ ᱛᱤᱱᱟᱹᱜ ᱪᱮᱨᱦᱟ ᱨᱮᱢᱮ ᱥᱮ ᱢᱩᱱᱜᱟᱹ ᱨᱮᱱᱟᱜ ᱥᱟᱠᱟᱢ ᱦᱚᱠᱚ ᱡᱚᱢᱟ ᱡᱚ ᱦᱚᱸᱠᱚ ᱡᱚᱢᱟ ᱵᱟᱦᱟ ᱦᱚᱸ ᱠᱚ ᱡᱚᱢᱟ ᱢᱩᱱᱜᱟᱹ ᱟᱲᱟᱜ ᱚᱱᱟ ᱫᱚ ᱵᱷᱟᱡᱤ ᱠᱟᱛᱮᱜ ᱵᱤᱱ ᱡᱚᱢᱟ, ᱦᱩᱸ
ᱚᱱᱟ ᱫᱚ ᱵᱷᱟᱹᱡᱤ ᱠᱟᱛᱮ ᱵᱤᱱ ᱡᱚᱢ ᱫᱟᱲᱮᱭᱟᱜᱼᱟ ᱟᱨ ᱡᱟᱦᱟᱸ ᱰᱟᱹᱞ ᱥᱟᱹᱛᱮ
ᱦᱳᱭ
ᱫᱟᱹᱞ ᱥᱟᱛᱮ ᱨᱟᱥᱮ ᱠᱟᱛᱮᱜ ᱵᱤᱱ ᱡᱚᱢ ᱫᱟᱲᱮᱭᱟᱜᱼᱟ ᱾
ᱦᱩᱸ
ᱚᱱᱟ ᱦᱚᱸ ᱟᱹᱰᱤ ᱟᱹᱰᱤ ᱢᱚᱡᱽ ᱵᱩᱡᱷᱟᱹᱜᱼᱟ ᱾
ᱟᱹᱞᱤᱧ ᱦᱚᱸ ᱯᱮᱲᱟ ᱚᱲᱟᱜ ᱞᱤᱧ ᱡᱚᱢ ᱵᱟᱲᱟ ᱠᱟᱫᱟ ᱢᱩᱱᱜᱟᱹ ᱟᱲᱟᱜ ᱵᱷᱟᱹᱡᱤ ᱟᱨ ᱫᱟᱹᱞ ᱨᱟᱥᱮ ᱨᱟᱥᱮ ᱦᱚᱸ ᱟᱹᱰᱤ ᱢᱟᱱᱮ ᱟᱹᱰᱤ ᱪᱮᱦᱨᱟ ᱥᱤᱵᱤᱞᱟ ᱡᱩᱫᱤᱢ ᱢᱟᱸᱫᱟ ᱠᱚᱜᱼᱟ ᱵᱟᱝ ᱥᱮ, ᱢᱩᱱᱠᱟᱹ ᱟᱲᱟᱜ ᱨᱟᱥᱮ ᱡᱩᱫᱤᱢ ᱧᱩᱭᱟ ᱵᱟᱝ ᱯᱩᱨᱟᱹ ᱱᱟᱸᱰᱨᱤ ᱠᱚ ᱯᱷᱟᱨᱪᱟ ᱜᱚᱫᱚᱜ ᱛᱟᱢᱟ ᱾
ᱮᱠᱫᱚᱢ ᱜᱮ ᱾
ᱟᱨᱮ ᱡᱟᱦᱟᱸ ᱫᱚ ᱦᱩᱭᱩᱜ ᱠᱟᱱᱟ ᱾
ᱢᱩᱱᱜᱟᱹ ᱠᱷᱟᱲᱟ, ᱦᱚᱭ ᱡᱚᱢ ᱵᱟᱲᱟ ᱠᱟᱜ ᱜᱮᱭᱟ ᱵᱤᱱ ᱥᱮ? ᱦᱩᱸ ᱡᱚᱢ ᱠᱟᱜ ᱜᱮᱭᱟ ᱞᱤᱧ ᱾
ᱨᱚᱠᱚᱡ ᱩᱛᱩ ᱠᱟᱛᱮᱫ ᱟᱹᱵᱤᱱ ᱡᱚᱢ ᱵᱤᱱ
ᱢᱩᱱᱜᱟᱹ ᱠᱷᱟᱰᱟ ᱟᱨ ᱨᱚᱠᱚᱡ, ᱦᱩᱸ ᱚᱱᱟ ᱫᱚ ᱨᱚᱠᱚᱡ ᱥᱟᱛᱮ ᱫᱚ ᱵᱟᱝᱞᱤᱧ ᱡᱚᱢ ᱵᱟᱲᱟ ᱠᱟᱫᱟ ᱾ ᱠᱤᱱᱛᱩ ᱢᱩᱱᱜᱟᱹ ᱠᱷᱟᱰᱟ ᱟᱹᱞᱩ ᱵᱤᱞᱟᱹᱛᱤ ᱚᱱᱟ ᱫᱚᱞᱤᱧ ᱡᱚᱢ ᱟᱠᱟᱫᱟ᱾
ᱚᱸ ᱚᱱᱟ ᱦᱚᱸ ᱥᱤᱵᱤᱞ ᱜᱮᱭᱟ ᱚᱱᱟ ᱢᱩᱱᱜᱟᱹ ᱠᱷᱟᱲᱟ ᱟᱸᱞᱮ ᱵᱤᱞᱟᱹᱛᱤ ᱫᱚᱢᱮ ᱥᱤᱵᱤᱞᱟ ᱥᱮ,
ᱦᱩᱸᱻ ᱫᱚᱢᱮ ᱜᱮ ᱥᱤᱵᱤᱞᱟ ᱾
ᱟᱨ ᱡᱟᱦᱟᱸᱭ ᱠᱟᱱᱟ ᱢᱩᱱᱜᱟᱹ ᱫᱟᱨᱮ ᱨᱮᱱᱟᱜ ᱵᱟᱦᱟ ᱛᱮᱫ ᱚᱱᱟ ᱛᱮᱠᱚ ᱪᱤᱠᱟᱹᱭᱟ ᱞᱟᱹᱭ ᱵᱤᱱ ᱥᱮ
ᱵᱷᱟᱹᱡᱤ ᱟᱠᱚ ᱾ ᱵᱷᱟᱹᱡᱤᱭ ᱟᱠᱚ ᱟᱨ ᱦᱚᱸ ᱥᱚᱲᱮᱭ ᱟᱠᱚ, ᱥᱚᱲᱮ ᱫᱚ ᱵᱟᱝᱞᱤᱧ ᱡᱚᱢ ᱠᱟᱫᱟ ᱟᱹᱞᱤᱧ ᱫᱚ ᱵᱷᱟᱹᱡᱤ ᱞᱤᱧ ᱡᱚᱢ ᱟᱠᱟᱫᱟ ᱵᱚᱨᱚᱢ ᱾
ᱟᱹᱵᱤᱱ ᱚᱱᱟ ᱵᱟᱦᱟ ᱨᱮᱱᱟᱜ ᱥᱳᱲᱮ ᱡᱚᱢ ᱵᱤᱱ ᱡᱟ ᱢᱚᱡᱽ ᱵᱩᱡᱷᱟᱹᱜᱼᱟ ᱵᱟᱝ,
ᱵᱟᱝ ᱦᱮᱸ ᱡᱚᱢ ᱞᱮᱜᱟᱭ ᱦᱩᱭᱩᱜᱼᱟ ᱱᱟᱜ ᱱᱤᱭᱟᱹ ᱱᱮᱛᱟᱨ ᱫᱚᱛᱚ ᱵᱟᱝ ᱵᱟᱦᱟᱜᱼᱟ ᱵᱟᱝ ᱾
ᱵᱟᱝ ᱱᱮᱛᱟᱨ ᱫᱚ ᱵᱟᱝ ᱚᱱᱟᱫᱚ ᱫᱤᱨᱤ ᱜᱮ ᱦᱟᱸᱜ
ᱦᱳᱭ ᱡᱚᱠᱷᱚᱱ ᱦᱟᱸᱜ ᱵᱟᱦᱟᱜᱼᱟ ᱩᱱ ᱱᱟᱜ ᱞᱤᱧ ᱡᱚᱢᱟ ᱟᱞᱮᱥᱮᱫ ᱫᱚ ᱩᱱᱟᱹᱜ ᱫᱚ ᱵᱟᱝ ᱧᱟᱢᱚᱜ ᱢᱤᱫᱴᱤᱡ ᱵᱟᱨᱭᱟ ᱫᱟᱨᱮ ᱢᱮᱱᱟᱜᱼᱟ ᱚᱱᱟ ᱠᱚᱜᱮ ᱟᱹᱛᱩᱨᱮᱱ, ᱥᱟᱱᱟᱢ ᱦᱚᱲ ᱢᱤᱞᱮ ᱠᱚ ᱜᱚᱫ ᱟᱠᱚ ᱡᱚᱢ ᱟᱠᱚ ᱾
ᱵᱩᱡᱷᱟᱹᱣ ᱠᱮᱫᱟᱞᱤᱧ ᱛᱟᱦᱚᱞᱮ ᱚᱱᱛᱮ ᱫᱚ ᱟᱨ ᱪᱮᱫ ᱪᱮᱫ ᱟᱲᱟᱜ ᱠᱚ ᱧᱟᱢᱚᱜ ᱜᱮᱭᱟ?
ᱟᱲᱟᱜ ᱠᱚ ᱟᱞᱮ ᱱᱚᱱᱛᱮ ᱧᱟᱢᱚᱜᱼᱟ ᱾ ᱥᱚ ᱟᱲᱟᱜ ᱜᱟᱹᱨᱩᱱᱰᱤ ᱟᱲᱟᱜ, ᱠᱟᱱᱛᱷᱟ ᱟᱲᱟᱜ, ᱢᱩᱸᱡ ᱟᱲᱟᱜ,
ᱠᱟᱱᱛᱷᱟ ᱟᱲᱟᱜ ᱫᱚ ᱪᱮᱫ ᱞᱮᱠᱟᱱ ᱜᱮᱭᱟ ᱠᱟᱹᱴᱤᱡ ᱵᱤᱱ ᱞᱟᱹᱭ ᱫᱟᱲᱮᱭᱟᱜᱼᱟ ᱾
ᱠᱟᱱᱛᱷᱟ ᱟᱲᱟᱜ ᱫᱚ ᱡᱟᱦᱟᱸ ᱟᱲᱟᱜ ᱛᱮᱫ ᱦᱩᱭᱩᱜᱼᱟ ᱾ ᱵᱟᱝ
ᱦᱩᱸ
ᱛᱚ ᱥᱟᱠᱟᱢ ᱫᱚ ᱠᱟᱹᱴᱤᱡ ᱪᱮᱯᱴᱟ ᱪᱮᱯᱴᱟ ᱧᱚᱜ ᱥᱟᱠᱟᱢ ᱦᱩᱭᱩᱜᱼᱟ ᱥᱮ ᱟᱨ ᱡᱟᱦᱟᱸᱨᱮ ᱟᱲᱟᱜᱚᱜᱼᱟ ᱚᱱᱟ ᱫᱚ ᱟᱹᱰᱤ ᱢᱟᱨᱟᱝ ᱡᱟᱭᱜᱟ ᱨᱮ ᱛᱷᱮᱨᱮ ᱛᱷᱮᱯᱮ ᱟᱲᱟᱜᱚᱜᱼᱟ ᱥᱮ
ᱯᱟᱥᱱᱟᱣ ᱧᱚᱜ
ᱦᱳᱭ ᱠᱟᱱᱛᱷᱟ ᱞᱮᱠᱟᱜᱮ ᱚᱱᱟ ᱠᱷᱟᱹᱛᱤᱨ ᱛᱮ ᱚᱱᱟ ᱫᱚ ᱠᱟᱱᱛᱷᱟ ᱟᱲᱟᱜ ᱠᱚ ᱢᱮᱛᱟᱜᱼᱟ᱾ ᱟᱯᱮ ᱥᱮᱫ ᱫᱚ ᱵᱟᱹᱱᱩᱜ ᱛᱮ
ᱦᱩᱸ ᱢᱮᱱᱟᱜ ᱜᱮᱪᱚᱝ ᱵᱟᱝᱞᱤᱧ ᱧᱮᱞ ᱵᱟᱲᱟ ᱠᱟᱫᱟ ᱛᱚ
ᱚ ᱵᱟᱝ ᱵᱤᱱ ᱧᱮᱞ ᱵᱟᱲᱟ ᱠᱟᱫᱟ ᱠᱟᱱᱛᱷᱟ ᱟᱲᱟᱜ ᱦᱚᱸ ᱫᱚᱢᱮ ᱜᱮ ᱥᱤᱵᱤᱞᱟ᱾ ᱠᱟᱱᱛᱷᱟ ᱟᱲᱟᱜ ᱦᱳᱭ
ᱡᱚᱢ ᱟᱨ ᱚᱱᱟ ᱡᱩᱫᱤ ᱞᱟᱫ ᱠᱟᱛᱮ ᱞᱤᱧ ᱡᱚᱢᱟ ᱵᱟᱝ ᱜᱟᱱᱚᱜᱼᱟ
ᱞᱟᱫ ᱠᱟᱛᱮᱫ ᱡᱩᱫᱤ ᱵᱤᱱ ᱡᱚᱢᱟ ᱜᱟᱱ ᱫᱚ ᱜᱟᱱᱚᱜᱼᱟ ᱠᱤᱱᱛᱩ ᱟᱹᱞᱤᱧ ᱫᱚ ᱵᱟᱝᱞᱤᱧ ᱡᱚᱢ ᱵᱟᱲᱟ ᱠᱟᱫᱟ ᱡᱚᱢ ᱜᱮᱭᱟ ᱠᱚ ᱡᱚᱢ ᱫᱚᱠᱚ ᱡᱚᱢ ᱜᱮᱭᱟ᱾
ᱟᱪᱪᱷᱟ ᱟᱪᱪᱷᱟ
ᱟᱨ ᱪᱮᱫ ᱪᱮᱫ ᱟᱲᱟᱜ ᱵᱤᱱ ᱞᱟᱹᱭ ᱟᱨ ᱞᱤᱧ ᱞᱟᱹᱭ ᱠᱮᱫᱟ ᱢᱩᱸᱡ ᱟᱲᱟᱜ ᱥᱚ ᱟᱲᱟᱜ ᱪᱟ ᱛᱚᱢ ᱟᱲᱟᱜ
ᱡᱟᱦᱟᱸ ᱦᱩᱭᱩᱜ ᱠᱟᱱᱟ ᱥᱚ ᱚᱲᱟᱜ ᱦᱮᱸᱥᱮ ᱚᱱᱟ ᱫᱚᱞᱤᱧ ᱟᱸᱡᱚᱢ ᱵᱟᱲᱟ ᱠᱟᱫᱟ ᱪᱮᱫ ᱚᱱᱟ ᱡᱚᱢ ᱞᱮᱠᱷᱟᱱ ᱢᱟᱭᱟᱢ ᱵᱟᱹᱲᱛᱤᱜᱼᱟ ᱥᱮ ᱢᱟᱭᱟᱢ ᱠᱚ ᱥᱟᱯᱷᱟᱜᱼᱟ᱾
ᱮᱠᱫᱚᱢ ᱚᱱᱟ ᱟᱲᱟᱜ ᱡᱩᱫᱤᱢ ᱡᱚᱢᱟ ᱵᱟᱝ ᱚᱱᱟ ᱫᱚ ᱵᱮᱨᱮᱞ ᱛᱮ ᱨᱤᱫ ᱠᱟᱛᱮ ᱦᱚᱸᱠᱚ ᱡᱚᱢ ᱜᱮᱭᱟ ᱟᱨᱦᱚᱸ ᱩᱛᱩ ᱠᱟᱛᱮ ᱦᱚᱸ ᱟᱹᱞᱩ ᱥᱟᱶ ᱩᱛᱩ ᱠᱟᱛᱮ ᱦᱚᱸᱠᱚ ᱡᱚᱢ ᱜᱮᱭᱟ
ᱟᱹᱞᱤᱧ ᱫᱚ ᱞᱟᱫ ᱠᱟᱛᱮᱫ ᱞᱤᱧ ᱡᱚᱢ ᱵᱟᱲᱟ ᱠᱟᱫᱟ
ᱦᱮᱸ ᱞᱟᱫ ᱠᱟᱛᱮ ᱦᱚᱸᱠᱚ ᱡᱚᱢ ᱜᱮᱭᱟ ᱞᱟᱫ ᱠᱟᱛᱮ ᱦᱚᱸ ᱥᱤᱵᱤᱞᱟ ᱫᱚᱢᱮ ᱜᱮ
ᱦᱩᱸ ᱟᱨ ᱟᱯᱮ ᱥᱮᱫ ᱫᱚ ᱦᱮᱝᱪᱟ ᱟᱲᱟᱜ ᱵᱟᱝ ᱧᱟᱢᱚᱜ ᱜᱮᱭᱟ
ᱦᱮᱸᱜᱪᱟ ᱟᱲᱟᱜ ᱧᱟᱢ ᱫᱚ ᱧᱟᱢᱚᱜᱼᱟ ᱟᱸᱡᱚᱢ ᱵᱟᱲᱟ ᱟᱠᱟᱫᱟᱞᱤᱧ ᱩᱱᱟᱹᱜ ᱫᱚ ᱵᱟᱝ ᱧᱟᱢᱚᱜ ᱛᱮ ᱵᱟᱹᱞᱤᱧ ᱧᱮᱞ ᱠᱟᱫᱟ ᱚᱠᱟ ᱞᱮᱠᱟ ᱧᱮᱞᱚᱜ ᱜᱮᱭᱟ
ᱟᱪᱪᱷᱟ ᱚᱱᱟ ᱫᱚ ᱦᱩᱭᱩᱜ ᱠᱟᱱᱟ ᱪᱮᱫᱞᱤᱧ ᱞᱟᱹᱭᱟ ᱢᱟᱨᱤᱪ ᱥᱟᱠᱟᱢ ᱞᱮᱠᱟ ᱧᱚᱜ ᱧᱮᱞᱚᱜ
ᱧᱮᱞᱚᱜ ᱟ ᱚ ᱟᱨ ᱚᱱᱟ ᱫᱚ ᱯᱩᱠᱷᱩᱨᱤ ᱫᱷᱟᱨᱮ ᱫᱷᱟᱨᱮ ᱛᱮ ᱜᱟᱹᱰᱭᱟᱹ ᱫᱷᱟᱨᱮ ᱜᱟᱰᱟ ᱫᱷᱟᱨᱮ ᱫᱷᱟᱨᱮ ᱛᱮ ᱚᱱᱟ ᱠᱚᱨᱮ ᱛᱟᱦᱮᱱᱟ ᱚᱱᱟ ᱜᱮᱠᱤ ᱯᱚᱠᱚᱲᱤ ᱨᱚᱠᱚ ᱢᱮᱥᱟᱜᱼᱟ ᱚᱱᱟ
ᱦᱳᱭ ᱦᱳᱭ ᱦᱚᱭ ᱦᱚᱭ ᱦᱚᱭ ᱮᱠᱫᱚᱢ ᱚᱱᱟᱜᱮ
ᱚ ᱟᱞᱮ ᱦᱚᱸ ᱧᱮᱞ ᱫᱚ ᱧᱮᱞ ᱦᱩᱭ ᱠᱟᱱᱟ ᱩᱱᱟᱹᱜ ᱡᱟᱹᱥᱛᱤ ᱜᱟᱱ ᱫᱚ ᱵᱟᱹᱱᱩᱜᱼᱟ
ᱚ
ᱟᱨ ᱛᱟᱦᱚᱞᱮ
ᱚᱱᱟ ᱫᱚ ᱯᱩᱠᱩᱲᱤ ᱠᱟᱛᱮᱜ ᱦᱚᱸ ᱵᱤᱱ ᱡᱚᱢ ᱫᱟᱲᱮᱭᱟᱜᱼᱟ ᱟᱨ ᱚᱱᱟ ᱫᱚ ᱡᱩᱫᱤ ᱟᱞᱩ ᱥᱟᱞᱟᱜ ᱵᱤᱱ ᱵᱷᱟᱡᱤᱭᱟ ᱩᱱ ᱫᱚ ᱦᱟᱲᱦᱟᱫ ᱦᱟᱲᱦᱟᱫ ᱠᱟᱴᱤᱡ ᱵᱮᱱ ᱵᱩᱡᱷᱟᱹᱣᱟ
ᱩᱱᱫᱚ ᱪᱤᱠᱟᱹ ᱪᱤᱠᱟᱹᱛᱮ ᱦᱟᱲᱦᱟᱫᱼᱟ ᱟᱞᱩ ᱥᱟᱛᱮᱜ ᱫᱚ ᱯᱚᱠᱳᱲᱤ ᱡᱚᱢ ᱢᱟ ᱟᱹᱰᱤ ᱥᱤᱵᱤᱞ ᱜᱮ ᱟᱹᱭᱠᱟᱹᱜᱼᱟ
ᱦᱳᱭ ᱚᱱᱟᱜᱮ ᱟᱹᱞᱤᱧ ᱦᱚᱸ ᱵᱟᱝᱞᱤᱧ ᱵᱟᱲᱟᱭᱟ
ᱚᱸ ᱵᱷᱟᱜᱤ ᱜᱮ ᱟᱨ ᱟᱯᱮ ᱥᱮᱫ ᱫᱚ ᱪᱮᱫ ᱟᱲᱟᱜ ᱠᱚ ᱢᱮᱱᱟᱜᱼᱟ
ᱡᱟᱦᱟᱸ ᱵᱤᱱ ᱞᱟᱹᱭ ᱠᱮᱫᱟ ᱢᱩᱸᱡ ᱟᱲᱟᱜ ᱢᱩᱸᱡ ᱟᱲᱟᱜ ᱫᱚ ᱩᱛᱩ ᱠᱚᱛᱮᱫ ᱫᱚ ᱵᱟᱝ ᱚᱱᱟ ᱫᱚ ᱞᱟᱫ ᱡᱟᱛᱮᱫ ᱜᱮᱞᱤᱧ ᱡᱚᱢ ᱵᱟᱲᱟ ᱟᱠᱫᱟ ᱚᱱᱮ ᱠᱷᱚᱥᱞᱟ ᱛᱤᱞᱢᱤᱧ ᱥᱟᱛᱮᱜ
ᱠᱷᱚᱥᱞᱟ ᱛᱤᱞᱢᱤᱧ ᱥᱟᱛᱮ ᱵᱟᱝ ᱫᱚᱢᱮᱜᱮ ᱥᱤᱵᱤᱞᱟ ᱡᱟᱹᱱᱤᱡ ᱦᱳᱭ ᱟᱹᱰᱤ ᱥᱤᱵᱤᱞᱟ ᱟᱹᱞᱤᱧ ᱫᱚ ᱚᱱᱟ ᱫᱚ ᱟᱲᱟᱜ ᱥᱟᱶ ᱢᱟᱱᱮ ᱡᱷᱚᱛᱚ ᱟᱲᱟᱜ ᱢᱮᱥᱟ ᱠᱟᱛᱮ ᱞᱤᱧ ᱩᱛᱩ ᱠᱟᱛᱮᱫ ᱞᱤᱧ ᱡᱚᱢ ᱵᱟᱲᱟ ᱠᱟᱫᱟ ᱚᱱᱠᱟ ᱞᱟ ᱠᱟᱛᱮ ᱫᱚ ᱵᱟᱞᱤᱧ ᱡᱚᱢᱟ ᱟᱨᱞᱤᱧ ᱢᱮᱱᱫᱟ ᱟᱯᱮ ᱥᱮᱫ ᱤᱭᱟᱹ ᱢᱮᱱᱟᱜᱼᱟ ᱥᱤᱸᱧ ᱟᱲᱟᱜ?
ᱥᱤᱧ ᱟᱲᱟᱜ ᱵᱟᱝᱜᱮ ᱱᱮᱛᱟᱨ ᱫᱚ ᱪᱟᱵᱟ ᱟᱠᱟᱱᱟ ᱞᱟᱦᱟᱛᱮ ᱟᱹᱰᱤ ᱜᱟᱱ ᱜᱮ ᱛᱟᱦᱮᱸ ᱠᱟᱱᱟ ᱠᱷᱮᱛ ᱨᱮ ᱠᱚ ᱪᱟᱥ ᱛᱟᱦᱮᱸᱟᱸ ᱾ ᱱᱮᱛᱟᱨ ᱫᱚ ᱟᱞᱮ ᱥᱮᱫ ᱫᱚ ᱱᱚᱛᱮ ᱪᱟᱵᱟ ᱠᱟᱱᱟ ᱾
ᱚ ᱟᱹᱞᱤᱧ ᱫᱚ ᱚᱱᱮ ᱥᱤᱸᱜ ᱟᱲᱟᱜ ᱨᱮᱱᱟᱜ ᱡᱟᱦᱟᱸ ᱥᱳᱲᱮ ᱵᱟᱝ ᱟᱹᱰᱤ ᱪᱮᱦᱟᱨᱟ ᱜᱮ ᱥᱤᱵᱤᱞ ᱞᱤᱧ ᱜᱮᱭᱟ ᱟᱨ ᱟᱲᱟᱜ ᱵᱷᱟᱹᱡᱤ ᱦᱚᱸ ᱱᱟᱯᱟᱭ ᱜᱮ ᱥᱤᱵᱤᱞ ᱞᱤᱧ ᱜᱮᱭᱟ ᱾
ᱚᱸ
ᱟᱨ ᱛᱟᱦᱞᱮ ᱟᱨ ᱪᱮᱫ ᱠᱚ ᱟᱲᱟᱜ ᱢᱮᱱᱟᱜᱼᱟ ᱟᱯᱮ ᱥᱮᱫ ᱫᱚ?
ᱚᱱᱠᱟ ᱡᱮᱢᱚᱱ ᱯᱟᱴ ᱟᱲᱟᱜ ᱠᱚ ᱞᱟᱹᱭᱟ, ᱚᱱᱟ ᱵᱮᱱ ᱡᱚᱢ ᱵᱟᱲᱟ ᱠᱟᱜ ᱜᱮᱭᱟ ᱥᱮ?
ᱡᱟᱦᱟ ᱧᱮᱡᱮᱨ ᱧᱮᱡᱮᱨ ᱟᱹᱭᱠᱟᱹᱜ ᱚᱱᱟ ᱴᱟᱜ ᱟᱲᱟᱜ? ᱞᱮᱸᱡᱮᱨ ᱜᱮ ᱟᱹᱭᱠᱟᱹᱜᱼᱟ ᱯᱟᱴ ᱟᱲᱟᱜ ᱾ ᱦᱳᱭ ᱡᱚᱢ ᱫᱚᱞᱤᱧ ᱡᱚᱢ ᱠᱟᱫᱟ ᱾ ᱚᱱᱟ ᱫᱚ ᱜᱟᱹᱰᱭᱟᱹ ᱟᱲᱮ ᱨᱮ ᱫᱟᱲᱮᱜ ᱛᱮ?
ᱜᱟᱹᱰᱭᱟᱹ ᱟᱲᱮ ᱠᱚᱨᱮ ᱵᱟᱝ ᱨᱮᱦᱚᱸ ᱠᱷᱮᱛ ᱠᱚᱨᱮ ᱾
ᱠᱚᱨᱮ ᱠᱚ ᱪᱟᱥ ᱵᱟᱲᱟᱭ ᱜᱮᱭᱟ ᱾ ᱪᱟᱥ ᱠᱟᱛᱷᱟ ᱵᱤᱱ ᱞᱟᱹᱭ ᱠᱮᱫ ᱠᱷᱟᱱ ᱫᱚ ᱟᱹᱞᱤ ᱪᱟᱞᱟᱣᱮᱱ ᱥᱮᱨᱢᱟ ᱟᱞᱮᱛᱚ ᱵᱟᱹᱛᱩᱣᱟᱹ ᱟᱲᱟᱜ ᱞᱤᱧ ᱪᱟᱥ ᱟᱠᱟᱫ ᱛᱟᱦᱮᱸᱫ ᱫᱚᱢᱮ ᱦᱩᱭ ᱞᱮᱱ ᱛᱟᱞᱤᱧᱟ ᱾ ᱵᱟᱹᱛᱣᱟᱹ ᱟᱲᱟᱜ ᱟᱞᱮ ᱫᱚ ᱵᱟᱝᱞᱮ ᱪᱟᱥ ᱜᱮᱭᱟ ᱚᱱᱟ ᱫᱚ ᱟᱡ ᱚᱱᱟᱫᱚ ᱟᱯᱮᱥᱮᱡ ᱫᱚ ᱟᱡ ᱛᱮᱜᱮᱧ ᱦᱩᱭᱩᱜᱼᱟ? ᱦᱮ ᱡᱟᱦᱟᱸ ᱦᱩᱭᱩᱜ ᱠᱟᱱ ᱛᱟᱵᱤᱱᱟ ᱛᱩᱲᱤ ᱠᱷᱮᱛ᱾ ᱦᱩᱸ ᱾
ᱚᱱᱟ ᱨᱮ ᱟᱡ ᱛᱮᱜᱮ ᱦᱩᱭᱩᱜᱼᱟ ᱾
ᱚ, ᱟᱞᱮᱥᱮᱱ ᱢᱟᱠᱚ ᱪᱟᱥᱟ ᱚᱱᱟ ᱫᱚ ᱾
ᱦᱩᱸ ᱾ ᱟᱞᱮ ᱫᱚ ᱵᱟᱝᱞᱮ ᱵᱟᱲᱟᱭᱟ ᱮᱴᱟᱜ ᱮᱸᱜ ᱠᱤᱪᱷᱩ ᱡᱟᱦᱟᱸᱱᱟᱜ ᱜᱮᱢ ᱪᱟᱥᱟ ᱩᱱ ᱫᱚ ᱵᱟᱝ ᱦᱩᱭᱩᱜᱼᱟ ᱾ ᱡᱚᱠᱷᱚᱱ ᱛᱩᱲᱤ ᱵᱤᱱ ᱨᱚᱦᱚᱭᱟ ᱛᱩᱲᱤ ᱦᱟᱨᱟᱜᱼᱟ ᱟᱹᱵᱤᱱᱟᱜ ᱜᱚᱱᱴᱷᱮᱲ ᱠᱚᱴᱟ ᱛᱟᱨᱯᱚᱨᱮ ᱦᱟᱸᱜ ᱧᱮᱞᱟᱵᱤᱱ ᱡᱮ ᱟᱥᱛᱮ ᱟᱥᱛᱮ ᱵᱟᱹᱛᱩᱣᱟ ᱚᱲᱟᱜ ᱠᱚ ᱨᱟᱠᱟᱵ ᱜᱮ ᱚᱢᱚᱱᱚᱜ ᱠᱟᱱᱟ ᱾
ᱚ ᱾ ᱟᱨ ᱟᱞᱤᱧᱟᱜ, ᱟᱞᱮ ᱥᱮᱫ ᱫᱚ ᱟᱞᱩ ᱠᱷᱮᱛᱨᱮ ᱚᱱᱠᱟ ᱦᱩᱭᱩᱜ ᱜᱮᱭᱟ ᱵᱟᱛᱩᱣᱟᱹ ᱚᱲᱟᱜ ᱦᱩᱭᱩᱜ ᱜᱮᱭᱟ ᱾
ᱦᱮᱸ ᱟᱞᱩ ᱠᱷᱮᱛᱨᱮ ᱦᱚᱸ ᱦᱩᱭᱩᱜᱼᱟ, ᱢᱮᱱᱠᱷᱟᱱ ᱟᱞᱩ ᱠᱷᱮᱛᱨᱮ ᱛᱚ ᱟᱭᱢᱟ ᱜᱟᱱ ᱜᱮ ᱠᱚᱢ ᱦᱩᱭᱩᱜᱼᱟ ᱾
ᱦᱩᱸ ᱟᱯᱮ ᱥᱮᱫ ᱫᱚ ᱛᱟᱦᱚᱞᱮ ᱟᱲᱟᱜ ᱠᱚᱠᱚ ᱪᱟᱥ ᱵᱟᱲᱟᱭ ᱜᱮᱭᱟ ᱥᱮ ᱵᱟᱝ?
ᱵᱟᱝᱜᱮ ᱟᱲᱟᱜ ᱠᱚᱫᱚ ᱚᱱᱠᱟ ᱫᱚ ᱵᱟᱝᱞᱮ ᱪᱟᱥ ᱜᱮᱭᱟ ᱾
ᱦᱮᱸ, ᱪᱟᱥ ᱯᱩᱞᱠᱟᱹ ᱟᱲᱟᱜ ᱵᱮᱱ ᱧᱮᱞ ᱟᱠᱟᱫ ᱜᱮᱭᱟ ᱥᱮ? ᱦᱩᱸ, ᱧᱮᱞ ᱠᱟᱜ ᱜᱮᱭᱟᱞᱤᱧ ᱾
ᱦᱳᱭ, ᱯᱩᱞᱠᱟᱹᱟᱲᱟᱜ ᱪᱟᱥ ᱦᱩᱭᱩᱜ ᱜᱮᱭᱟ ᱟᱨ ᱜᱟᱹᱫᱷᱟᱹᱲᱤ ᱠᱷᱟᱲᱟ ᱾
ᱦᱩᱸ ᱾
ᱟᱨ ᱱᱚᱛᱮ ᱠᱩᱞᱢᱤ ᱟᱲᱟᱜ ᱾
ᱚ ᱾ ᱠᱚᱞᱢᱤ ᱟᱲᱟᱜ ᱦᱚᱸᱯᱮ ᱪᱟᱥ ᱜᱮᱭᱟ ᱟᱯᱮ ᱫᱚ? ᱟᱞᱮ ᱥᱮᱫ ᱢᱟ ᱵᱟᱸᱫᱽ ᱟᱲᱮ ᱠᱚᱨᱮ ᱦᱩᱭᱩᱜ ᱜᱮᱭᱟ ᱾ ᱟᱡ ᱛᱮᱜᱮ ᱦᱩᱭᱩᱜ ᱜᱮᱭᱟ ᱚᱱᱟ ᱫᱚᱢᱮ ᱜᱮᱯᱥ ᱟᱞᱮᱭᱟᱜ ᱵᱟᱸᱫ ᱟᱲᱮ ᱠᱚᱨᱮ ᱫᱚᱢᱮ ᱢᱮᱱᱟᱜᱼᱟ ᱟᱡ ᱛᱮᱜᱮ ᱫᱟᱨᱮ ᱠᱟᱱᱟ ᱾
ᱟᱪᱪᱷᱟ ᱾
ᱟᱨ ᱱᱚᱣᱟ ᱟᱲᱟᱜ ᱠᱚᱦᱚᱸ ᱮᱠᱫᱚᱢ ᱡᱚᱢ ᱜᱮ ᱞᱟᱹᱠᱛᱤ ᱫᱤᱱᱟᱹᱢ ᱦᱤᱞᱳᱜ ᱾
ᱦᱩᱸ, ᱠᱤᱱᱛᱩ ᱦᱮᱸ ᱟᱵᱚ ᱡᱟᱦᱟᱸ ᱱᱚᱣᱟ
ᱱᱚᱣᱟ ᱠᱷᱮᱛ ᱟᱲᱮ
ᱜᱟᱰᱟ ᱠᱚᱨᱮ ᱵᱟᱸᱫᱷ ᱠᱚᱨᱮ ᱡᱟᱦᱟᱸ ᱠᱚ ᱟᱵᱚᱣᱟᱜ ᱟᱲᱟᱜ ᱠᱚ ᱧᱟᱢᱫᱟ ᱾ ᱚᱱᱟ ᱨᱮᱫᱚ ᱮᱠᱟᱞ ᱜᱮ ᱥᱟᱨ ᱵᱟᱝ ᱛᱟᱦᱮᱱᱟ ᱾
ᱦᱮᱸ, ᱚᱱᱟ ᱠᱚ ᱡᱚᱢ ᱜᱮ ᱵᱷᱟᱜᱮᱭᱟ ᱟᱹᱞᱤᱧ ᱦᱚᱞᱤᱧ ᱢᱮᱛᱟᱣᱟᱜᱼᱟ ᱾
ᱦᱩᱸ, ᱡᱮᱢᱚᱱ ᱦᱩᱭᱩᱜ ᱠᱟᱱ ᱛᱟᱵᱤᱱᱟ ᱪᱮᱫ ᱱᱚᱰᱮ ᱦᱩᱭᱩᱜ ᱠᱟᱱᱟ ᱪᱟᱠᱟᱱᱰᱟ ᱟᱲᱟᱜ ᱾
ᱦᱩᱸ ᱾ ᱮ ᱮᱠᱫᱚᱢ ᱜᱮ ᱥᱟᱨ ᱵᱟᱝ ᱛᱟᱦᱮᱱᱟ ᱾
ᱢᱩᱱᱜᱟᱹ ᱟᱲᱟ ᱱᱚᱣᱟ ᱨᱮᱦᱚᱸ ᱮᱠᱫᱚᱢ ᱜᱮ ᱥᱟᱨ ᱵᱟᱝ ᱛᱟᱦᱮᱱᱟ ᱾ ᱦᱥᱟᱭ ᱦᱮᱱᱪᱟ ᱟᱲᱟᱜ ᱚᱱᱟ ᱨᱮᱦᱚᱸ ᱮᱠᱫᱚᱢ ᱥᱟᱨ ᱵᱟᱝ ᱛᱟᱦᱮᱱᱟ ᱯᱟᱴ ᱟᱲᱟᱜ ᱚᱱᱟ ᱨᱮᱦᱚᱸ ᱮᱠᱫᱚᱢ ᱥᱟᱨ ᱵᱟᱝ ᱛᱟᱦᱮᱱᱟ ᱾
ᱦᱩᱸ ᱾ ᱮᱠᱫᱚᱢ ᱜᱮ ᱚᱱᱟ ᱠᱚ ᱫᱚ, ᱡᱚᱢᱟ ᱡᱟᱦᱟᱸᱨᱮ ᱮᱠᱫᱚᱢ ᱥᱟᱨ ᱵᱟᱝ ᱵᱚ ᱛᱚᱵᱮᱭᱮᱱᱟᱜ ᱟᱹᱵᱤᱱ ᱥᱮ ᱟᱹᱵᱤᱱᱟᱜ ᱦᱚᱲᱢᱚ ᱠᱚᱦᱚᱸ ᱟᱹᱰᱤᱱ ᱢᱚᱡ ᱛᱮ ᱛᱟᱦᱮᱱᱟ ᱾ ᱟᱨ ᱱᱚᱣᱟ ᱠᱚᱫᱚ ᱮᱠᱫᱚᱢ ᱜᱮ ᱟᱵᱚᱣᱟᱜ ᱫᱚ ᱡᱚᱢ ᱠᱚᱫᱚ ᱫᱚᱨᱠᱟᱨ ᱵᱟᱝ ᱜᱮ ᱠᱟᱱᱟ ᱵᱟᱠᱷᱟᱱ ᱫᱚ᱾ ᱟᱵᱚ ᱡᱮ ᱱᱚᱣᱟ ᱠᱚ ᱵᱟᱝᱵᱩ
ᱟᱵᱚᱣᱟᱜ ᱦᱚᱲᱢᱚ ᱠᱚ ᱮᱠᱟᱞ ᱜᱮ ᱞᱟᱸᱜᱟ ᱪᱟ
ᱞᱟᱸᱜᱟ ᱪᱟᱵᱟ ᱛᱟᱵᱚᱱᱟ᱾ ᱦᱩᱸ ᱮᱠᱫᱚᱢ ᱟᱨ ᱵᱟᱠᱷᱟᱱ ᱡᱟᱦᱟᱸ ᱡᱟᱦᱟᱸ ᱟᱯᱱᱮ ᱟᱲᱟᱜ ᱠᱚᱠᱚ ᱪᱟᱥ ᱟᱥᱮ ᱚᱱᱟᱠᱩ ᱦᱚ ᱢᱟᱱᱮ ᱱᱮᱛᱟᱨ ᱡᱟᱦᱟᱸᱭ ᱜᱮᱠᱚ ᱪᱟᱥ ᱮᱫᱟ ᱫᱚᱢᱮ ᱥᱟᱨ ᱠᱚᱠᱚ ᱮᱢᱟᱣᱟᱜ ᱠᱟᱱᱟ ᱾ ᱡᱟᱦᱟᱸ ᱟᱲᱟᱜ ᱨᱮᱭᱟᱜ ᱡᱟᱦᱟᱸ ᱟᱥᱚᱞ ᱜᱩᱱ ᱛᱮᱫ ᱥᱮ ᱥᱟᱨ ᱫᱟᱨᱟᱭ ᱛᱮ ᱚᱱᱟ ᱫᱚ ᱯᱩᱨᱟᱹ ᱠᱚ ᱪᱟᱵᱟ ᱜᱚᱫ ᱠᱟᱜ ᱠᱟᱱᱟ ᱾
ᱮᱠᱫᱚᱢ ᱜᱮ ᱾
ᱟᱨ ᱟᱵᱚᱣᱟᱜ ᱢᱟᱱᱮ ᱟᱵᱚᱣᱟᱜ ᱫᱷᱟᱹᱨᱛᱤ ᱫᱚ ᱮᱢᱚᱱ ᱵᱷᱟᱵᱛᱮ ᱥᱟᱡᱟᱣ ᱠᱟᱱᱟ᱾ ᱥᱟᱱᱟᱢᱟᱜ ᱡᱚᱢᱟᱜ ᱠᱚ ᱡᱚᱢᱟᱜ ᱛᱟᱢ ᱟᱲᱟᱜ ᱛᱟᱢ ᱥᱟᱠᱟᱢ? ᱥᱟᱠᱟᱢ ᱛᱟᱢ ᱡᱟᱦᱱᱟᱜ ᱡᱚᱢᱟᱜ ᱚᱱᱟ ᱫᱚ ᱞᱟᱦᱟ ᱠᱷᱚᱱᱟᱜ ᱜᱮ ᱫᱷᱟᱹᱨᱛᱤ ᱨᱮ ᱥᱤᱨᱡᱟᱹᱣ ᱠᱟᱛᱮ ᱢᱮᱱᱟᱜᱼᱟ ᱵᱟᱝ
ᱦᱩᱸ ᱢᱮᱱᱠᱷᱟᱱ ᱟᱵᱚ ᱠᱚᱫᱚ ᱚᱱᱟ ᱫᱚ ᱵᱟᱝᱵᱚᱱ ᱯᱟᱸᱡᱟᱭ ᱮᱫᱟ᱾
ᱦᱳᱭ ᱚᱱᱮ ᱵᱟᱝᱠᱚ ᱞᱟᱹᱭᱟ ᱡᱟᱸᱦᱟ ᱢᱟᱱᱮ ᱛᱟᱦᱮᱸᱱᱟ ᱟᱹᱵᱚ ᱴᱷᱮᱱ᱾ ᱚᱱᱟ ᱫᱚ ᱟᱵᱚ ᱫᱚ ᱵᱟᱵᱚᱱ ᱠᱚᱫᱚᱨᱟᱜ ᱜᱮᱭᱟ ᱠᱟᱹᱣᱰᱤ ᱭᱟᱛᱮᱫ ᱡᱟᱸᱦᱟ ᱵᱤᱥᱤ ᱠᱷᱚᱨᱪᱟ ᱠᱟᱛᱮ ᱵᱚᱱ ᱦᱟᱛᱟᱣ-ᱟ᱾ ᱛᱟ ᱚᱱᱟᱜᱮ ᱵᱮᱥᱤ ᱡᱚᱢ ᱥᱟᱱᱟ ᱵᱚᱱᱟ ᱥᱮ ᱥᱤᱵᱤᱞ ᱵᱚᱱᱟ᱾
ᱦᱩᱸ
ᱜᱟᱝ ᱦᱟᱸ ᱟᱞᱤᱧ ᱢᱟ ᱟᱨᱦᱚᱸ ᱤᱭᱟ ᱥᱟᱹᱨᱩ ᱟᱲᱟᱜ ᱡᱚᱢ ᱫᱚ ᱫᱚᱢᱮᱞᱤᱧ ᱠᱩᱥᱤᱭᱟᱜᱼᱟ᱾ ᱚᱱᱟ ᱫᱚ ᱚᱱᱮ ᱪᱮᱫᱞᱮᱠᱟ ᱠᱟᱛᱮᱵᱤᱱ ᱡᱚᱢᱟ᱾ ᱟᱹᱞᱤᱧ ᱫᱚ ᱥᱟᱹᱨᱩ ᱟᱲᱟᱜ ᱫᱚ ᱤᱭᱟᱹ ᱡᱚᱡᱚ ᱢᱮᱥᱟ ᱵᱟᱝᱠᱚ ᱠᱚ ᱩᱛᱩᱭᱟ᱾
ᱦᱩᱸ ᱦᱩᱸ ᱦᱩᱩᱸ
ᱟᱞᱤᱧ ᱚᱱᱟ ᱥᱟᱹᱨᱩ ᱟᱲᱟᱜ ᱧᱮᱞ ᱢᱮ ᱮᱢᱱᱤ ᱛᱮ ᱡᱚᱠᱷᱚᱱ ᱮᱢ ᱩᱛᱩᱭᱟ ᱥᱮ ᱩᱱ ᱚᱱᱮ ᱥᱩᱵᱩᱡ ᱥᱩᱵᱩᱡ ᱦᱟᱹᱲᱨᱭᱟᱹᱲ ᱜᱮ ᱧᱮᱞᱚᱜᱼᱟ ᱥᱮ ᱠᱤᱱᱛᱩ ᱡᱚᱡᱚ ᱡᱚᱠᱷᱚᱱᱮᱢ ᱢᱮᱥᱟᱣᱟᱜᱟ ᱚᱱᱟ ᱨᱮᱱᱟᱜ ᱨᱚᱝ ᱫᱚ ᱯᱟᱞᱴᱟᱜᱼᱟ᱾
ᱟᱹᱵᱤᱱ ᱫᱚ ᱪᱮᱫ ᱯᱳᱸᱲ ᱥᱟᱹᱲᱩ ᱵᱤᱱ ᱡᱚᱢ ᱵᱟᱲᱟ ᱟᱠᱟᱫ-ᱟ?
ᱯᱳᱨ ᱥᱟᱹᱨᱩ ᱫᱚ ᱵᱟᱝ ᱡᱟᱸᱦᱟ ᱜᱟᱹᱰᱭᱟᱹ ᱠᱚᱨᱮ ᱵᱟᱝ ᱧᱟᱢᱚᱜ ᱜᱮᱭᱟ ᱥᱟᱹᱨᱩ᱾
ᱟᱨᱟᱜ ᱟᱨᱟᱜ᱾
ᱟᱨᱟᱜ ᱰᱟᱹᱱᱴᱤ ᱫᱚ ᱟᱨᱟᱜ ᱜᱮᱭᱟ᱾ ᱟᱨ ᱤᱭᱟᱹ ᱥᱟᱠᱟᱢ ᱫᱚ ᱮᱢᱱᱤ ᱥᱟᱹᱨᱩ ᱥᱟᱠᱟᱢ ᱮᱢᱱᱤ ᱡᱟᱸᱦᱟ ᱞᱟ ᱠᱟᱛᱮᱫ ᱥᱟᱹᱨᱩ ᱵᱟᱵᱚᱱ ᱡᱚᱢ ᱟ᱾ ᱚᱱᱠᱟ ᱥᱟᱠᱟᱢ ᱞᱮᱠᱟᱜᱮ ᱦᱩᱭᱩᱜ ᱜᱮᱭᱟ᱾
ᱦᱩᱸ ᱵᱟᱝ ᱟᱞᱮ ᱦᱚᱞᱮ ᱟᱹᱜᱩᱭ ᱜᱮᱭᱟ ᱛᱚ ᱦᱟᱱᱮ ᱜᱟᱰᱟ ᱥᱮᱫ ᱠᱷᱚᱱᱞᱤᱧ ᱟᱹᱜᱩᱭ ᱜᱮᱭᱟ ᱛᱟᱦᱚᱞᱮ ᱚᱱᱟ ᱜᱮᱞᱤᱧ ᱩᱛᱩᱭᱟ ᱢᱟᱹᱡᱷᱮ ᱢᱟᱹᱡᱷᱮ᱾
ᱦᱮᱸ ᱟᱹᱞᱤᱧ ᱫᱚ ᱯᱩᱨᱟᱹ ᱥᱟᱱᱟᱢᱟᱜ ᱟᱲᱟᱜ ᱠᱷᱚᱱᱟᱜ ᱫᱚ ᱚᱱᱟ ᱜᱮ ᱟᱹᱞᱤᱧ ᱟᱫᱚ ᱯᱷᱮᱵᱨᱮᱴ᱾ ᱢᱟᱱᱮ ᱠᱩᱥᱤᱭᱟᱜ ᱞᱤᱧ ᱚᱱᱟᱴᱟᱜ ᱟᱲᱟᱜ ᱫᱚ ᱡᱚᱢ ᱨᱮ ᱟᱹᱰᱤ ᱥᱤᱵᱤᱞ ᱞᱤᱧ ᱟᱹᱭᱠᱟᱹᱣᱟ᱾ ᱚᱱᱟ ᱦᱚᱸ ᱡᱟᱱᱤᱡ ᱡᱚᱡᱚ ᱠᱚ ᱢᱮᱥᱟ ᱛᱮ ᱟᱨᱦᱚᱸ ᱵᱷᱟᱜᱮ ᱧᱚᱜ ᱞᱮᱧ ᱟᱹᱭᱠᱟᱹᱣᱟ
ᱦᱩᱸᱢ ᱡᱚ ᱡᱚᱡᱚ ᱢᱮᱥᱟ ᱠᱷᱟᱹᱛᱤᱨ ᱚᱱᱟ ᱫᱚ ᱵᱟᱹᱲᱛᱤ ᱜᱮ ᱦᱮᱲᱮᱢᱟ ᱚᱱᱠᱟ ᱫᱚ ᱵᱟᱝ ᱦᱮᱲᱮᱢᱟ
ᱦᱩᱸᱢᱻ ᱟᱨᱦᱚᱸ ᱚᱱᱠ ᱜᱮ ᱟᱹᱞᱤᱧ ᱫᱚ ᱥᱚ ᱟᱲᱟᱜ ᱦᱚᱸᱞᱤᱧ ᱠᱩᱥᱤᱭᱟᱜ ᱜᱮᱭᱟ ᱟᱞᱩ ᱥᱟᱶ ᱢᱮᱥᱟ ᱠᱟᱛᱮᱫ
ᱵᱟᱝ ᱜᱮ ᱥᱚ ᱟᱲᱟᱜ ᱢᱮᱥᱟ ᱠᱟᱛᱮᱫ ᱫᱚ ᱵᱟᱝᱞᱤᱧ ᱡᱚᱢ ᱵᱟᱲᱟ ᱟᱠᱟᱫ ᱾
ᱥᱟᱹᱨᱩ ᱥᱟᱛᱮ ᱫᱚ ᱵᱟᱝ ᱟᱹᱞᱩ ᱥᱟᱛᱮ ᱢᱮᱥᱟ ᱠᱟᱛᱮ
ᱚ ᱟᱞᱩ ᱥᱩᱟᱛᱮ ᱦᱮᱸ ᱚᱱᱟ ᱫᱚ ᱟᱭᱢᱟ ᱜᱟᱱ ᱜᱮ ᱥᱤᱵᱤᱞ ᱜᱮᱭᱟ ᱢᱮᱱᱠᱷᱟᱱ ᱵᱟᱝᱞᱤᱧ ᱡᱚᱢ ᱵᱟᱲᱟ ᱟᱠᱟᱫᱟ ᱛᱩᱵᱩ ᱨᱮᱦᱚᱸ ᱚᱱᱠᱟ ᱠᱟᱛᱮᱫ ᱫᱚ ᱟᱹᱞᱤᱧ ᱫᱚ ᱞᱟᱫ ᱠᱟᱛᱮ ᱜᱮᱞᱤᱧ ᱡᱚᱢ ᱟᱠᱟᱫ -ᱟ᱾ ᱥᱩᱫᱷᱩ ᱥᱚ ᱟᱲᱟᱜ ᱛᱮᱫ ᱜᱮ ᱟᱫᱚ ᱮᱴᱟᱜ ᱠᱟᱛᱮᱫ ᱫᱚ ᱚᱱᱠᱟ ᱫᱚ ᱵᱟᱝᱞᱤᱧ ᱤᱭᱟ
ᱚ ᱛᱟᱦᱮ ᱟᱯᱮ ᱥᱮᱫ ᱫᱚ ᱛᱟᱦᱞᱮ ᱟᱞᱩ ᱟᱲᱟᱜ ᱫᱚᱠᱚ ᱩᱛᱩᱭ ᱜᱮᱭᱟ ᱥᱮ ᱵᱟᱝ?
ᱦᱩᱸ
ᱟᱹᱞᱩ ᱟᱲᱟᱜ